ᱦᱮᱞᱳ ᱾
ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ ᱜᱚᱝᱠᱮ, ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ?
ᱦᱮᱸ, ᱟᱵᱮᱱ ᱵᱮᱱ ᱟᱸᱡᱚᱢ ᱧᱟᱢ ᱮᱫᱟ?
ᱦᱮᱸ ᱟᱸᱡᱚᱢ ᱧᱟᱢ-ᱮᱫ ᱠᱟᱱ ᱜᱮᱭᱟᱞᱤᱧ ᱾
ᱫᱟᱜ ᱡᱟᱹᱲᱤ ᱱᱚᱱᱛᱮ ᱫᱚ ᱫᱟᱜ ᱡᱟᱹᱲᱤ ᱮᱫᱟᱭ ᱨᱤᱢᱤᱞ ᱵᱟᱲᱟ ᱟᱠᱟᱫᱟᱭ ᱚᱱᱟᱛᱮ ᱜᱮ ᱦᱮᱞᱳ ᱜᱚᱝᱠᱮ ᱾
ᱦᱮᱸ ᱦᱮᱸ ᱞᱟᱹᱭ ᱵᱤᱱ ᱞᱟ. ᱭ ᱵᱤᱱ᱾
ᱦᱮᱸ ᱟᱸᱡᱚᱢᱚᱜ ᱠᱟᱱᱟ ᱞᱟᱹᱭ ᱵᱤᱱ᱾
ᱱᱮᱴᱣᱚᱨᱠ ᱡᱟᱱᱤᱡ ᱯᱨᱳᱚᱵᱞᱮᱢ ᱮᱫ ᱛᱟᱵᱤᱱᱟ᱾
ᱟᱨ ᱦᱮᱸ ᱟᱯᱮ ᱚᱱᱛᱮ ᱜᱮ ᱫᱟᱜ ᱡᱟᱹᱲᱤ ᱦᱩᱭᱩᱜ ᱠᱟᱱ ᱥᱮ ᱵᱟᱝ᱾
ᱫᱟᱜ ᱡᱟᱹᱲᱤ ᱫᱚ ᱪᱮᱫ ᱞᱤᱧ ᱞᱟᱹᱭᱟ ᱩᱱᱟᱹᱜ ᱵᱷᱟᱜᱤ ᱫᱚ ᱵᱟᱝ ᱦᱩᱭᱩᱜ ᱠᱟᱱᱟ ᱮᱸ᱾ ᱥᱮᱨᱢᱟ ᱡᱟᱹᱲᱤ ᱛᱚ ᱚᱱᱠᱟ ᱥᱮᱨᱚᱠᱚᱢ ᱵᱟᱹᱱᱩᱜᱼᱟ ᱟᱨ ᱱᱚᱜᱼᱚᱭ ᱥᱤᱛᱩᱝ ᱵᱟᱲᱟᱭᱮᱫ ᱜᱮᱭᱟᱭ ᱟᱨ ᱫᱟᱜ ᱡᱚᱨᱚᱜ ᱠᱟᱱ ᱨᱮᱦᱚᱸ ᱚᱱᱮ ᱪᱮᱫ ᱤᱧ ᱞᱟᱹᱭᱟ ᱚᱱᱮ ᱚᱱᱮ ᱢᱮᱨᱚᱢ ᱵᱷᱤᱲᱠᱟᱹᱣ ᱞᱮᱠᱟᱭ ᱫᱟᱜ ᱮᱫᱟ ᱟᱨᱠᱤ ᱵᱟᱭ ᱫᱟᱜ ᱮᱫᱟ᱾
ᱡᱟᱸᱦᱟ ᱫᱚ ᱢᱟᱱᱮ ᱠᱟᱹᱢᱤ ᱨᱮᱦᱚ ᱵᱟᱝ ᱞᱟᱜᱟᱜ ᱠᱟᱱᱟ ᱦᱳᱭᱛᱚ᱾
ᱦᱳᱭ ᱦᱳᱭ ᱦᱳᱭ ᱚᱱᱮ ᱱᱚᱝᱠᱟ ᱟᱫᱚ ᱛᱟᱦᱚᱞᱮ, ᱟᱯᱮ ᱥᱮᱫ ᱜᱮ ᱞᱟᱹᱭ ᱵᱤᱱ ᱪᱟᱥ᱾
ᱟᱞᱮ ᱥᱮᱡ ᱦᱚᱸ ᱜᱚᱝᱠᱮ ᱚᱱᱠᱟ ᱜᱮ ᱚᱱᱠᱟ ᱜᱮ ᱡᱮ ᱠᱟᱹᱢᱤ ᱨᱮᱱᱟᱜ ᱫᱚ ᱵᱟᱭ ᱫᱟᱜ ᱮᱫᱟ᱾
ᱟᱪᱪᱷᱟ ᱟᱪᱪᱷᱟ ᱛᱟᱦᱚᱞᱮ ᱪᱟᱥ ᱵᱟᱲᱟ ᱠᱚ ᱛᱤᱱᱟᱹᱜ ᱜᱟᱱ ᱯᱮ ᱞᱟᱦᱟ ᱵᱟᱲᱟᱶ ᱟᱠᱟᱫᱟ ᱟᱯᱮ ᱫᱚ?
ᱪᱟᱥ ᱵᱟᱲᱟ ᱠᱚᱫᱚ ᱡᱟᱸᱦᱟᱸ ᱦᱚᱭᱩᱜ ᱠᱟᱱᱟ ᱠᱷᱮᱛ ᱠᱚᱨᱮ ᱡᱟᱸᱦᱟ
ᱦᱮᱞᱳ
ᱦᱮᱸ ᱵᱟᱵᱮᱱ ᱟᱹᱡᱚᱢ ᱧᱟᱢ ᱮᱫᱟ᱾
ᱠᱟᱹᱴᱤᱡ ᱰᱤᱥᱴᱟᱵ ᱮ ᱛᱟᱵᱤᱱᱟᱭ, ᱚᱠᱟ ᱡᱚᱠᱷᱚᱡ ᱫᱚ ᱵᱟᱝ ᱟᱸᱡᱚᱢᱚᱜ ᱠᱟᱱ ᱛᱟᱹᱵᱤᱱᱟ᱾
ᱟ ᱢᱮᱱᱫᱟᱞᱤᱧ ᱥᱮᱨᱢᱟ ᱡᱟᱹᱲᱤ ᱡᱟᱸᱦᱟᱸ ᱛᱤᱱᱟᱹᱜ ᱫᱟᱜ ᱟᱠᱟᱫᱟ ᱠᱷᱮᱛ ᱠᱚᱨᱮ ᱟᱴᱠᱟᱣ ᱟᱠᱟᱱᱟ ᱚᱱᱟ ᱜᱮ ᱪᱟᱥ ᱦᱩᱭᱩᱜ ᱠᱟᱱᱟ ᱮᱠᱷᱚᱱ ᱞᱮᱠᱟ ᱛᱮᱫᱚ᱾
ᱟᱪᱪᱷᱟ ᱟᱪᱪᱷᱟ
ᱟᱨ ᱚᱱᱠᱟ ᱟᱯᱮ ᱥᱮᱫ ᱫᱚ ᱤᱭᱟᱹ ᱠᱚ ᱵᱟᱹᱱᱩᱜᱼᱟ ᱚᱱᱠᱟ ᱠᱮᱱᱮᱞ ᱠᱚ᱾ ᱥᱮ ᱱᱟᱹᱭ ᱢᱤᱱᱤ ᱚᱱᱟ ᱠᱚ ᱵᱟᱹᱱᱩᱜᱼᱟ ᱟᱯᱮ ᱥᱮᱫ᱾
ᱵᱟᱹᱱᱩᱜᱼᱟ ᱱᱤᱛ
ᱦᱮᱞᱳ ᱦᱮᱞᱳ